ᱦᱟᱞᱳ᱾
ᱡᱚᱦᱟᱨ᱾
ᱦᱮᱸ ᱡᱚᱦᱟᱨ ᱜᱮ᱾
ᱢᱚᱡᱽ ᱵᱟᱲᱟ ᱜᱮ?
ᱦᱮᱸ ᱢᱚᱡᱽ ᱵᱮᱲᱟ ᱜᱮ᱾
ᱟᱹᱞᱤᱧ ᱦᱚᱸ ᱢᱚᱡᱽ ᱵᱟᱲᱟᱭ ᱜᱮ ᱢᱮᱱᱟᱜ ᱞᱤᱧᱟᱹ᱾ ᱪᱮᱫ ᱠᱚ ᱵᱮᱱ ᱠᱟᱹᱢᱤ ᱵᱟᱲᱟᱭᱮᱫ-ᱟ?
ᱟ ᱠᱟᱹᱢᱤ ᱫᱚ ᱵᱚᱱ ᱪᱩᱠᱟᱹᱣᱟ ᱠᱟᱹᱴᱤᱡ ᱟᱞᱮ ᱥᱮᱱ ᱠᱟᱹᱴᱤᱡ ᱫᱟᱜ ᱠᱚ ᱡᱚᱨᱚ ᱵᱟᱲᱟᱭᱮᱜᱼᱟ ᱤᱱᱠᱟᱹ
ᱡᱟᱹᱲᱤᱭᱟ᱾
ᱦᱮᱸ ᱤᱱᱠᱟᱹ ᱠᱚᱢᱥᱚᱢ ᱡᱟᱹᱲᱤᱭᱮᱫ-ᱟᱭ ᱱᱤᱛᱚᱜ᱾
ᱪᱮᱫ ᱮᱢ ᱠᱟᱹᱢᱤ ᱵᱟᱲᱟᱭᱟ ᱛᱚᱵᱮ ᱚᱲᱟᱜ ᱠᱚᱨᱮ ᱫᱚ?
ᱚᱲᱟᱜ ᱠᱚᱨᱮ ᱫᱚ ᱱᱚᱜᱼᱚ ᱱᱚᱝᱠᱟ ᱚᱲᱟᱜ ᱛᱟᱦᱮᱸ ᱵᱟᱲᱟ ᱦᱩᱭᱩᱜ ᱠᱟᱱᱟ ᱚᱱᱠᱟ ᱪᱟᱥᱵᱟᱹᱥᱤ ᱠᱚᱨᱮ ᱱᱤᱛᱚᱜ ᱢᱟ ᱦᱟᱸᱜ᱾
ᱵᱟᱹᱭᱦᱟᱹᱲ ᱠᱚᱨᱮᱱᱟᱜ ᱠᱟᱹᱢᱤ ᱠᱚ᱾
ᱦᱮᱸ ᱵᱟᱹᱭᱦᱟᱹᱲ ᱠᱚ ᱨᱮᱭᱟᱜ ᱠᱟᱹᱢᱤ ᱠᱚ ᱫᱚ ᱟᱹᱣᱤᱭᱟᱜᱼᱟ ᱱᱤᱛᱚᱜ ᱫᱚ ᱦᱟᱸᱜ᱾ ᱱᱚᱜ-ᱚᱭ ᱪᱟᱨᱟ ᱠᱚ ᱛᱚ ᱮᱢ ᱵᱟᱲᱟ ᱦᱩᱭ
ᱟᱪᱪᱷᱟ᱾
ᱟᱫᱚ ᱫᱟᱜ ᱠᱚᱜᱮ ᱛᱟᱺᱜᱤ ᱵᱟᱲᱟ ᱦᱩᱭᱩᱜ ᱠᱟᱱᱟ ᱟᱹᱣᱨᱤ ᱵᱩᱥᱟᱹᱲᱚᱜᱼᱟ᱾
ᱵᱟᱝ ᱞᱟᱹᱴᱩ ᱟᱠᱟᱱᱟ ᱛᱚᱵᱮ ᱪᱟᱨᱟ ᱠᱚ ᱮᱢ ᱵᱟᱲᱟ ᱠᱟᱛᱮ ᱫᱚ?
ᱦᱮᱸ ᱱᱚᱜᱼᱚᱭ ᱫᱚ ᱱᱚᱜᱠᱟ ᱫᱟᱜ ᱡᱟᱹᱲᱤᱭᱮᱫᱼᱟ ᱠᱷᱟᱹᱞᱤ ᱵᱚᱸᱜᱟᱭ ᱫᱟᱜ ᱛᱤᱨᱯᱤ ᱫᱟᱜ ᱞᱟᱜ-ᱟ ᱡᱟᱦᱟᱸ ᱠᱚ ᱚᱱᱠᱟ ᱡᱚᱨᱚ ᱵᱟᱲᱟ ᱠᱮᱫ ᱜᱮ ᱠᱚᱢᱥᱚᱢ᱾
ᱚ᱾
ᱦᱮᱸ ᱚᱱᱠᱟ ᱡᱟᱦᱟᱸ ᱠᱟ ᱠᱟᱹᱴᱤᱡ᱾ ᱞᱚᱦᱚᱫ ᱡᱚᱜ ᱞᱮᱠᱷᱟᱱ ᱠᱟᱹᱴᱤᱡ ᱯᱚᱝᱠᱟᱛᱮ ᱚᱰᱚᱜᱚᱜᱼᱟ ᱠᱟᱹᱴᱤᱡ ᱫᱩᱥᱟᱹᱲᱚᱜᱼᱟ᱾
ᱦᱩᱸ᱾
ᱦᱮᱸ ᱚᱝᱠᱟ ᱦᱚᱸ ᱵᱟᱭ ᱫᱟᱜᱮᱫ-ᱟ ᱛᱟᱦᱮᱸᱫ ᱟᱞᱮ ᱥᱮᱫ ᱢᱟ᱾
ᱟᱥᱛᱮ ᱜᱮ ᱡᱟᱹᱲᱤᱭᱮᱫ-ᱟᱭ?
ᱦᱮᱸ ᱟᱥᱛᱮ ᱜᱮ ᱟᱨ ᱚᱱᱠᱟ ᱦᱚᱸ ᱥᱤᱛᱩᱝ ᱜᱮᱭᱟ ᱟᱨᱦᱚᱸ ᱚᱱᱠᱟ ᱛᱮᱦᱚᱸ ᱟᱹᱰᱤ ᱠᱚᱥᱴᱚ ᱵᱩᱡᱷᱟᱹᱜ ᱠᱟᱱᱟ ᱟᱞᱮ ᱥᱮᱱ ᱫᱚ᱾
ᱪᱟᱥ-ᱵᱟᱥ ᱠᱚᱨᱮ ᱦᱚᱸ ᱵᱟᱝ ᱞᱟᱜᱟᱜ ᱠᱟᱱᱟ ᱫᱟᱹᱲᱤ ᱮ ᱨᱮᱦᱚᱸ
ᱦᱮᱸ
ᱱᱚᱛᱮ ᱫᱚ ᱦᱟᱸᱜ ᱫᱟᱜ ᱜᱮ ᱟᱞᱮ ᱥᱮᱫ ᱠᱷᱚᱱ ᱫᱚ ᱦᱟᱸᱜ ᱡᱟᱹᱲᱤ ᱫᱚ ᱢᱳᱚᱴᱟᱢᱩᱴᱤ ᱴᱷᱤᱠ ᱡᱟᱹᱲᱤᱜᱼᱟ ᱟᱫᱚ᱾ ᱠᱟᱹᱢᱤ ᱠᱚ ᱮᱛᱚᱦᱚᱵ ᱠᱟᱱᱟ ᱦᱟᱸᱜ ᱵᱟᱹᱭᱦᱟᱹᱲ ᱠᱚᱨᱮᱱᱟᱜ ᱦᱚᱸ ᱟᱫᱚ᱾
ᱟᱪᱪᱷᱟ
ᱱᱮᱦᱟᱜ ᱥᱟᱹᱨᱫᱤ ᱠᱟᱱᱟ ᱠᱚ ᱟᱫᱚᱢ ᱠᱚᱫᱚ ᱠᱟᱹᱢᱤ ᱠᱚᱦᱚᱸ
ᱟᱪᱪᱷᱟ ᱟᱪᱪᱷᱟ
ᱚᱠᱚᱭ ᱫᱚ ᱦᱮᱞᱳ ᱮᱭᱟᱭ ᱚᱠᱚᱭ ᱫᱚ ᱨᱚᱦᱚᱭᱮᱜᱼᱟ᱾ ᱠᱚᱫᱚ ᱛᱩᱫ ᱮᱦᱚᱵ ᱠᱟᱱᱟ᱾ ᱡᱚᱛᱚ ᱞᱮᱠᱟᱜᱮ ᱠᱟᱹᱢᱤ ᱠᱚ ᱮᱦᱚᱵ ᱵᱟᱲᱟᱣ ᱟᱠᱟᱱᱟ᱾
ᱟᱪᱪᱷᱟ ᱦᱮᱸ
ᱦᱮᱸ ᱟᱞᱮ ᱥᱮᱫ ᱜᱮ ᱱᱮᱥ ᱜᱮ ᱱᱚᱝᱠᱟ ᱠᱟᱜᱼᱟ᱾ ᱟᱫᱚ ᱢᱟᱲᱟᱝ ᱫᱚ ᱡᱟᱹᱲᱤ ᱜᱮ ᱛᱟᱦᱮᱸ ᱠᱟᱱᱟ᱾
ᱪᱮᱫ ᱞᱮᱠᱟ ᱚᱱᱛᱮ ᱪᱟᱥᱼᱵᱟᱥ ᱫᱚ ᱪᱮᱫ ᱞᱮᱠᱟ ᱚᱱᱛᱮ ᱫᱚ ᱦᱩᱭᱩᱜ ᱜᱮᱭᱟ?
ᱦᱮᱸ ᱢᱚᱴᱟᱢᱩᱴᱤ ᱦᱩᱭᱩᱜ ᱜᱮᱭᱟ ᱪᱟᱥᱵᱟᱥ ᱠᱚᱫᱚ ᱱᱟᱯᱟᱭ ᱜᱮᱭᱟ ᱟᱫᱚ ᱱᱮᱥ ᱫᱚ ᱚᱝᱠᱟ ᱫᱟᱜ ᱡᱟᱹᱲᱤ ᱵᱟᱝ ᱠᱚ ᱛᱮᱱᱟᱜ ᱠᱚ ᱱᱮᱥ ᱜᱮ ᱚᱠᱟ ᱞᱮᱠᱟ ᱦᱩᱭᱩᱜ ᱠᱟᱱᱟ ᱱᱟᱜ᱾
ᱟᱯᱮ ᱚᱱᱛᱮ ᱫᱚ ᱵᱤᱜᱷ ᱯᱮ ᱦᱤᱥᱟᱹᱵᱼᱟ ᱥᱮ ᱠᱟᱴᱷᱟ ᱯᱮ ᱦᱤᱥᱟᱹᱵ-ᱟ ᱢᱤᱫ ᱠᱟᱴᱷᱟ ᱫᱚ ᱢᱤᱫ ᱵᱤᱜᱷᱟᱹ ᱥᱮ ᱪᱮᱫ ᱞᱮᱠᱟ ᱯᱮ ᱦᱤᱥᱟᱹᱼᱟ ᱡᱟᱭᱜᱟ ᱫᱚ
ᱚᱱᱠᱟ ᱫᱚ ᱟᱫᱚ ᱤᱭᱟᱹ ᱠᱟᱱᱟ ᱦᱟᱜ ᱵᱤᱜᱷᱟᱹ ᱜᱮ
ᱦᱮ ᱵᱤᱜᱷᱟᱹ ᱨᱮ ᱵᱤᱜᱷᱟᱹ ᱨᱮᱫᱚ ᱛᱤᱱᱟᱹᱜ ᱜᱟᱱ ᱚᱱᱛᱮ ᱫᱚ ᱦᱩᱭᱩᱜᱼᱟ, ᱦᱩᱭᱩᱜ ᱜᱮᱭᱟ᱾
ᱦᱩᱭᱩᱜ ᱜᱮᱭᱟ ᱚᱱᱠᱟ ᱱᱚᱛᱮ ᱛᱚ ᱡᱟᱦᱟᱸ ᱠᱚ ᱢᱮᱛᱟᱜ ᱵᱚᱥᱛᱟ ᱨᱮᱱᱟᱜ ᱰᱩᱞ ᱠᱚᱛᱮ
ᱦᱮᱸ
ᱦᱮᱸ ᱚᱱᱠᱟᱛᱮ ᱚᱱᱠᱟ ᱯᱟᱸᱪ ᱯᱷᱩᱴ ᱜᱟᱱ ᱠᱷᱚᱱ ᱵᱮᱥᱤ ᱩᱥᱩᱞ ᱡᱚᱜᱚᱜᱼᱟ᱾
ᱦᱮᱸ
ᱪᱷᱚ ᱯᱷᱩᱴ ᱯᱟᱠᱟ ᱯᱟᱹᱠᱤ ᱦᱩᱭᱩᱜᱼᱟ ᱟᱫᱚ ᱚᱱᱟ ᱤᱭᱟᱹᱛᱮ ᱦᱳᱭᱳᱜ ᱜᱮᱭᱟ ᱢᱤᱫ ᱵᱤᱜᱷᱱᱟᱹ ᱨᱮᱱᱟᱜ ᱛᱮᱫᱚ
ᱟᱨ ᱱᱚᱛᱮ ᱫᱚ ᱦᱟᱸᱜ ᱱᱚᱛᱮ ᱫᱚ ᱦᱟᱸᱜ ᱠᱚ ᱠᱮᱡᱤ ᱦᱤᱥᱟᱹᱵ ᱠᱚ ᱦᱤᱥᱟᱹᱵᱟ ᱦᱟᱸᱜ ᱱᱚᱛᱮ ᱫᱚ ᱦᱟᱸᱜ ᱪᱚᱞᱞᱤᱥ ᱠᱮᱡᱤ ᱨᱮ ᱦᱟᱸᱜ ᱢᱚᱱ ᱠᱚ ᱢᱮᱛᱟᱜ ᱠᱟᱱᱟ᱾
ᱟᱪᱪᱷᱟ ᱟᱪᱪᱷᱟ ᱦᱮᱸ
ᱦᱳᱭ ᱦᱮ ᱪᱚᱞᱞᱤᱥ ᱠᱮᱡᱤ ᱨᱮ ᱢᱤᱫ ᱢᱚᱱ ᱠᱚ ᱢᱮᱛᱟᱜᱼᱟ ᱟᱫᱚ ᱚᱱᱟᱚ ᱜᱮ ᱦᱟᱸᱜ ᱵᱷᱤᱜᱷᱟᱹ ᱫᱚ ᱦᱟᱸᱜ ᱱᱚᱛᱮ ᱫᱚ ᱚᱱᱠᱟ ᱜᱮ ᱦᱩᱭᱩᱜᱼᱟ᱾
ᱫᱚᱥ ᱢᱚᱱ ᱟᱥᱯᱟᱥ ᱟᱨ ᱦᱩᱭ ᱞᱮᱱᱠᱷᱟᱱ ᱫᱚ ᱯᱚᱱᱫᱽᱨᱚ ᱢᱚᱱ ᱚᱱᱠᱟ ᱦᱩᱭᱩᱜᱼᱟ᱾
ᱟᱪᱪᱷᱟ ᱟᱪᱪᱷᱟ ᱦᱮᱸ ᱟᱫᱚ ᱱᱚᱜᱝᱠᱟ ᱦᱮᱸ
ᱪᱮᱫ ᱢᱮᱱᱟ ᱜᱚᱝᱠᱮ
ᱢᱮᱱᱮᱫ ᱞᱤᱧ ᱱᱚᱝᱠᱟ ᱡᱟᱦᱟᱸ ᱞᱮᱠᱟ ᱡᱟᱦᱟᱸ ᱠᱷᱚᱛ ᱠᱚ ᱮᱢᱟᱵᱚᱱ ᱥᱮ ᱡᱟᱦᱟᱸ ᱦᱩᱭᱩᱜ ᱞᱮᱠᱟᱱᱟᱜ
ᱵᱟᱝ ᱱᱚᱛᱮ ᱫᱚ ᱚᱱᱟ ᱠᱚᱫᱚ ᱥᱟᱨ ᱠᱚ ᱣᱩᱨᱤᱭᱟ ᱠᱚᱫᱚ ᱮᱢᱚᱜ ᱵᱟᱝ ᱡᱟᱹᱨᱩᱲᱟ ᱱᱚᱛᱮ ᱫᱚ ᱟᱡ ᱛᱮᱜᱮ ᱤᱱᱟᱹᱜ ᱜᱟᱱᱜᱮ ᱦᱩᱭᱩᱜᱼᱟ᱾ ᱟᱨ ᱱᱚᱛᱮ ᱚᱱᱠᱚ ᱥᱟᱨᱠᱩᱢ ᱮᱢ ᱞᱮᱠᱷᱟᱡ ᱫᱚ ᱦᱚᱭᱛᱮ ᱵᱷᱤᱸᱫᱟᱹᱲᱚᱜᱼᱟ, ᱡᱟᱞᱟᱫᱚᱜᱼᱟ᱾
ᱦᱮᱸ ᱦᱮᱸ ᱦᱩᱸ ᱦᱩᱸ
ᱚᱱᱟᱛᱮ ᱚᱱᱟ ᱠᱚᱫᱚ ᱮᱢᱚᱜ ᱵᱟᱝ ᱞᱟᱜᱟᱜᱼᱟ᱾
ᱟᱪᱪᱷᱟ ᱦᱮ ᱚᱱᱟ ᱢᱟ ᱦᱩᱭᱩᱜ ᱠᱟᱱ ᱜᱮᱭᱟ ᱦᱚᱭ ᱤᱭᱟᱹ ᱠᱟᱛᱮ ᱦᱚᱸ ᱵᱷᱤᱸᱫᱟᱹᱲᱚᱜ ᱠᱟᱱ ᱜᱮᱭᱟ᱾ ᱟᱫᱚ ᱮᱱᱦᱚᱸ ᱟᱞᱮ ᱫᱚ ᱱᱚᱛᱮ ᱫᱚᱞᱮ ᱞᱟᱜᱟᱣ ᱤᱫᱤᱭᱮᱜ ᱜᱮᱭᱟ ᱵᱟᱝ ᱵᱟᱝᱛᱮ᱾
ᱟᱨ
ᱦᱮᱸ
ᱱᱤᱛᱚᱜ ᱚᱱᱟ ᱢᱮᱱᱟᱠᱚ ᱥᱟᱨ ᱞᱟᱜᱟᱣ ᱛᱮᱫᱚ ᱡᱟᱹᱥᱛᱤ ᱜᱚᱵᱽᱨᱟ ᱚᱨ ᱜᱮ ᱚᱨᱟ
ᱦᱮᱸ
ᱟᱨ ᱴᱨᱟᱠᱴᱚᱨ ᱛᱮᱦᱚᱸ ᱟᱹᱰᱤ ᱜᱟᱱ ᱥᱤ ᱞᱮᱠᱷᱟᱡ ᱦᱚᱸ ᱜᱚᱵᱨᱟ ᱫᱚ ᱤᱭᱟᱹᱜ ᱜᱮᱭᱟ ᱪᱮᱫ ᱠᱚ ᱢᱮ ᱫᱟᱹᱲ ᱵᱟᱲᱟᱭ
ᱦᱮᱸ ᱚᱱᱠᱟᱜᱮ
ᱦᱮᱭ ᱟᱫᱚ ᱴᱮᱠᱴᱟᱨ ᱛᱮ ᱥᱤ ᱠᱟᱛᱮᱫ ᱫᱚ ᱦᱟᱸᱜ
ᱟᱹᱰᱤ ᱫᱟᱜ ᱠᱟᱱ ᱫᱚ ᱵᱟᱝ ᱥᱤ ᱵᱟᱝ ᱜᱟᱱᱚᱜ-ᱟ ᱴᱨᱟᱠᱴᱚᱨ ᱛᱮ ᱥᱤ ᱠᱟᱛᱮᱫ ᱫᱚ ᱦᱟᱸᱜ ᱰᱟᱝᱨᱟ ᱛᱮᱜᱮ ᱥᱤᱜ
ᱦᱮᱸ ᱟᱪᱪᱷᱟ ᱢᱟᱱᱮ ᱱᱚᱝᱠᱟ ᱠᱟᱱᱟ ᱠᱤ ᱢᱤᱫ ᱫᱟᱣ ᱜᱟᱱ ᱦᱟᱸᱜ ᱴᱮᱠᱴᱟᱨ ᱛᱮ ᱥᱤ ᱞᱮᱠᱷᱟᱱ ᱤᱱᱟᱹ ᱯᱚᱨᱮ ᱰᱟᱝᱨᱟ ᱠᱚᱛᱮ ᱥᱤ ᱥᱤ ᱜᱟᱱᱚᱜᱼᱟ ᱵᱟᱝ
ᱦᱳᱭ ᱦᱳᱭ ᱠᱷᱟᱹᱞᱤ ᱴᱮᱠᱴᱚᱨ ᱛᱮ ᱥᱤᱭ ᱞᱮᱠᱷᱟᱱ ᱫᱚ ᱦᱟᱜ ᱦᱟᱥᱟ ᱦᱚᱸ ᱵᱷᱤᱛᱨᱤ ᱠᱮᱴᱮᱡ ᱛᱟᱦᱮᱱᱟ ᱟᱨ ᱪᱮᱛᱟᱱ ᱦᱚᱸ ᱠᱮᱴᱮᱡᱚᱜ-ᱟ
ᱠᱮᱴᱮᱡᱚᱜ ᱦᱮᱸ
ᱪᱮᱛᱟᱱ ᱠᱮᱴᱮᱡ ᱞᱮᱱᱠᱷᱟᱱ ᱜᱮ ᱦᱩᱲᱩ ᱫᱚ ᱵᱟᱝ ᱦᱩᱭᱩᱜ-ᱟ ᱦᱟᱜ
ᱦᱮᱸ
ᱚᱱᱠᱟ ᱟᱨᱚ ᱜᱟᱡᱟᱲ ᱦᱚᱸ ᱡᱟᱹᱥᱛᱤ ᱜᱮᱡᱟᱲᱚᱜ-ᱟ
ᱦᱮᱸ ᱚᱱᱟ ᱜᱷᱟᱥ ᱠᱚ ᱫᱚᱢᱮ ᱩᱰᱩᱠᱚᱜᱼᱟ ᱛᱚ
ᱴᱮᱠᱴᱟᱨ ᱛᱮ ᱥᱤ
ᱦᱮᱸ ᱡᱟᱦᱟᱸ ᱰᱚᱵᱚᱞ ᱠᱷᱚᱨᱚᱪ ᱨᱮ ᱠᱷᱟᱴᱟᱣ ᱦᱩᱭᱩᱜ-ᱟ
ᱦᱮᱸ ᱟᱨ ᱰᱟᱝᱨᱟ ᱛᱮ ᱥᱤ ᱞᱮᱠᱷᱟᱱ ᱫᱚ ᱦᱟᱸᱜ ᱟᱫᱷᱟ ᱞᱮᱵᱮᱫᱚᱜ-ᱟ ᱟᱫᱚ ᱰᱟᱝᱨᱟ ᱠᱚ ᱞᱮᱵᱮᱫ ᱜᱮᱭᱟ ᱦᱟᱸᱜ ᱵᱟᱝ ᱚᱱᱟ ᱠᱚᱫᱚ ᱦᱟᱸᱜ ᱞᱮᱵᱮᱫ ᱜᱮ ᱡᱮᱨᱚᱜ-ᱟ ᱦᱟᱥᱟ ᱫᱚ
ᱦᱮᱸ
ᱟᱫᱚ ᱚᱱᱟᱜᱮ ᱥᱤᱛᱩᱝ ᱞᱮᱠᱷᱟᱡ ᱫᱚ ᱛᱟᱭᱚᱢᱛᱮ ᱞᱚᱞᱚ ᱛᱮ ᱜᱟᱡᱟᱲ ᱠᱚᱦᱚᱸ ᱥᱮᱭᱟ ᱞᱮᱱᱠᱷᱟᱱ ᱚᱱᱟ ᱛᱚ ᱢᱚᱸᱡᱽᱛᱮ ᱦᱚᱲᱩ ᱫᱚ ᱦᱩᱭᱩᱜ-ᱟ
ᱦᱩᱸ ᱟᱫᱚ ᱜᱚᱝᱠᱮ ᱟᱯᱮ ᱚᱱᱛᱮ ᱫᱚ ᱢᱤᱫ ᱡᱚᱠᱷᱚᱡ ᱠᱚ ᱪᱟᱥᱟ ᱵᱟᱨ ᱫᱷᱟᱣ ᱠᱚ ᱪᱟᱥᱟ
ᱟᱨ ᱱᱚᱛᱮ ᱫᱚ ᱢᱤᱫ ᱡᱩᱜᱽ ᱜᱮᱞᱮ ᱪᱟᱥᱟ ᱢᱤᱫ ᱫᱚᱢ ᱜᱮ
ᱟᱪᱪᱷᱟ ᱱᱚᱣᱟ ᱡᱟᱦᱟᱸ ᱠᱚ ᱥᱮᱨᱢᱟ ᱡᱟᱹᱲᱤ ᱫᱟᱜ ᱠᱚᱛᱮ ᱠᱟᱱᱟ
ᱦᱮᱸ ᱱᱚᱛᱮ ᱫᱚ ᱫᱟᱜ ᱠᱚᱫᱚ ᱵᱟᱝ ᱟᱸᱡᱮᱫ ᱵᱟᱲᱟᱜ-ᱟ ᱦᱟᱜ ᱡᱟᱹᱥᱛᱤ ᱫᱚ ᱦᱟᱸᱜ ᱱᱚᱛᱮ ᱫᱚ ᱢᱤᱫ ᱡᱩᱜᱽ ᱞᱮ ᱪᱟᱥᱼᱟ ᱪᱮᱫᱟᱜ ᱡᱮ ᱚᱱᱛᱮ ᱫᱚ ᱜᱟᱹᱭ ᱰᱟᱝᱨᱟ ᱥᱟᱸᱜᱮᱭᱟ ᱠᱚ
ᱟᱪᱪᱷᱟ ᱟᱪᱪᱷᱟ
ᱡᱚᱛᱚ ᱦᱚᱲ ᱨᱮᱱᱜᱮ ᱚᱲᱟᱜ ᱚᱲᱟᱜ ᱨᱮᱱ ᱢᱮᱱᱟᱜ ᱠᱚᱣᱟ ᱛᱚ ᱚᱱᱟᱛᱮ ᱵᱟᱨ ᱪᱟᱥ ᱫᱚ ᱱᱚᱛᱮ ᱫᱚ ᱵᱟᱝ ᱵᱟᱝ ᱦᱩᱭᱩᱜ-ᱟ
ᱦᱮᱸ ᱦᱮᱸ
ᱟᱨ ᱚᱱᱠᱟ ᱵᱟᱨ ᱫᱚᱢ ᱵᱟᱨ ᱫᱚᱢ ᱯᱮ ᱫᱚᱢ ᱪᱟᱥ ᱜᱟᱹᱭ ᱰᱟᱝᱨᱟ ᱠᱚ ᱠᱚᱥᱴᱚᱜ ᱟ ᱛᱚ
ᱦᱮᱸ
ᱚᱱᱟᱛᱮᱜᱮ ᱱᱚᱛᱮ ᱫᱚ ᱥᱟᱞᱨᱮ ᱢᱤᱫ ᱫᱚᱢ ᱜᱮ ᱪᱟᱥᱚᱜ ᱦᱩᱭᱩᱜ-ᱟ ᱟᱨ ᱤᱱᱟᱹ ᱠᱷᱚᱱ ᱵᱟᱫᱽ ᱵᱟᱹᱠᱤ ᱫᱚ ᱵᱟᱹᱱᱩᱜ-ᱟ
ᱦᱮᱸ
ᱠᱷᱟᱹᱞᱤ ᱦᱩᱲᱩ ᱜᱮᱞᱮ ᱪᱟᱥᱟ ᱦᱟᱸᱜ
ᱟᱪᱪᱷᱟ ᱟᱪᱪᱷᱟ ᱟᱫᱚ ᱟᱯᱮ ᱚᱱᱛᱮ ᱫᱚ ᱥᱚᱵᱽᱡᱤ ᱠᱚᱫᱚᱯᱮ ᱪᱟᱥ ᱟᱥᱮ ᱵᱟᱝ ᱚᱱᱛᱮ ᱫᱚ ᱛᱟᱦᱚᱞᱮ
ᱵᱟᱹᱭᱦᱟᱹᱲ ᱠᱚᱫᱚ ᱦᱟᱸᱜ ᱪᱟᱥ ᱫᱚ ᱵᱟᱝ ᱦᱩᱭᱩᱜ-ᱟ ᱱᱚᱛᱮ ᱚᱲᱟᱜ ᱯᱷᱮᱰ ᱠᱚᱨᱮ ᱜᱮ ᱦᱟᱸᱜ ᱵᱟᱹᱲᱜᱮ ᱫᱚ ᱛᱟᱦᱮᱱᱟ ᱠᱟᱹᱴᱤᱡ ᱢᱟᱹᱴᱤᱡ ᱤᱱᱟᱹ ᱠᱚᱨᱮ ᱜᱮ ᱦᱟᱸᱜ ᱥᱚᱵᱽᱡᱤ ᱠᱚ ᱪᱟᱥ ᱠᱚ ᱦᱩᱭᱩᱜ-ᱟ ᱵᱟᱹᱭᱦᱟᱹᱲ ᱠᱚᱨᱮ ᱫᱚ ᱵᱟᱝ ᱜᱟᱱᱚᱜ-ᱟ ᱟᱨᱮᱢ ᱪᱟᱥ ᱚᱠᱟ ᱨᱮᱦᱚᱸ ᱢᱟᱨᱟᱝᱛᱮ ᱜᱟᱹᱭ ᱰᱟᱝᱜᱨᱟ ᱠᱚ ᱠᱷᱩᱱᱴᱟᱹᱜ-ᱟ ᱩᱱᱠᱩ ᱫᱚ ᱡᱚᱢ ᱠᱚ ᱪᱮᱠᱟᱹᱭ ᱠᱚ ᱚᱠᱚᱭᱮᱢ ᱧᱮᱞᱮᱭᱟ
ᱦᱮᱸ ᱥᱟᱹᱜᱤᱧ ᱧᱚᱜ ᱨᱮ ᱛᱟᱦᱮᱱᱟ ᱛᱚᱵᱮ ᱛᱚ ᱟᱨ ᱵᱟᱲᱜᱮ ᱫᱷᱟᱨᱮ ᱛᱟᱦᱮᱱ ᱠᱷᱟᱱ ᱫᱚ ᱡᱟᱦᱟᱸᱭ ᱜᱮ ᱧᱮᱞ ᱫᱟᱲᱮᱭᱟᱜ-ᱟ
ᱦᱮᱸ ᱛᱚ ᱵᱟᱹᱭᱦᱟᱹᱲ ᱨᱮ ᱡᱚᱛᱚ ᱰᱟᱝᱨᱟ ᱠᱚ ᱯᱷᱮᱰ ᱪᱟᱵᱟᱜᱼᱟ ᱛᱚ ᱥᱚᱢᱚᱭ ᱜᱮ ᱦᱟᱸᱜ ᱥᱟᱵ ᱥᱚᱵᱽᱡᱤ ᱫᱚ ᱪᱟᱥ ᱛᱟᱼᱼ
ᱦᱮᱸ ᱦᱮᱸ
ᱚᱱᱠᱟ ᱟᱨ ᱵᱟᱹᱭᱦᱟᱹᱲ ᱨᱮ ᱪᱟᱥ ᱞᱮᱱᱠᱷᱟᱱ ᱫᱚ ᱵᱟᱝ ᱦᱩᱭᱩᱜᱼᱟ ᱡᱚᱛᱚ ᱦᱚᱲ ᱨᱮᱱᱜᱮ ᱜᱟᱹᱭ ᱰᱟᱝᱨᱟ ᱠᱚ ᱯᱷᱮᱰᱚᱜᱼᱟ ᱵᱟᱹᱭᱦᱟᱹᱲ
ᱦᱮᱸ ᱟᱨ ᱚᱱᱠᱟ ᱢᱟ ᱡᱚᱛᱚᱜ ᱜᱮ ᱠᱚ ᱛᱟᱦᱮᱱᱟᱠᱚ᱾ ᱛᱚ ᱮᱱᱠᱷᱟᱱᱮ ᱚᱱᱠᱟᱜᱮ
ᱚᱠᱚᱭ ᱨᱮᱱ ᱢᱤᱫ ᱚᱲᱟᱜ ᱨᱮᱱ ᱜᱮ ᱪᱷᱚᱭ ᱥᱟᱛᱴᱤ ᱠᱟᱛᱮᱫ ᱠᱚ ᱛᱟᱦᱮᱸᱱᱟ ᱢᱮᱱᱠᱷᱟᱱ ᱡᱚᱛᱚ ᱦᱚᱲ ᱨᱮᱱ ᱜᱮ ᱚᱱᱠᱟ ᱢᱮᱱᱟᱜ ᱠᱚᱣᱟ᱾ ᱠᱷᱟᱱ ᱢᱟ ᱰᱚᱵᱚᱞᱮᱢ ᱪᱟᱥ ᱞᱮᱠᱷᱟᱟᱱ ᱵᱟᱹᱭᱦᱟᱹᱲ ᱠᱚᱨᱮ ᱢᱟ ᱩᱱᱠᱩ ᱢᱟ ᱦᱟᱨᱚᱱ ᱛᱮᱠᱚ ᱛᱷᱟᱠᱟᱪᱟᱠᱚᱣᱚᱜᱼᱟ᱾
ᱦᱮᱸ ᱦᱮᱸ ᱟᱵᱚ ᱫᱚ ᱡᱮᱢᱚᱱᱠᱤ ᱫᱚᱦᱚ ᱠᱟᱠᱚᱣᱟᱵᱚᱱ ᱡᱚᱛᱚ ᱠᱤᱪᱷᱩ ᱜᱮ ᱱᱟᱜ ᱟᱫᱚ ᱩᱱᱠᱩ ᱦᱚᱸ ᱧᱮᱞ ᱛᱮᱠᱚ ᱦᱤᱡᱩᱜᱼᱟ ᱩᱱᱠᱩᱣᱟᱜ ᱦᱚᱸ ᱟᱵᱚ ᱥᱩᱢᱩᱝ ᱦᱚᱸ ᱧᱮᱞ ᱦᱚᱸᱛᱚ ᱵᱟᱭ ᱜᱟᱱᱚᱜᱼᱟ᱾
ᱦᱩᱸ
ᱦᱮᱸ ᱡᱚᱠᱷᱚᱱ ᱵᱚᱱ ᱫᱚᱦᱚ ᱟᱠᱟᱫ ᱠᱚᱣᱟ ᱩᱱᱠᱩᱣᱟᱜ ᱦᱚᱸ ᱧᱮᱞ ᱜᱮ ᱦᱩᱭᱩᱜ ᱩᱱᱠᱩ ᱦᱚᱸ ᱨᱮᱜᱮᱡ ᱛᱮᱛᱟᱝ ᱛᱟᱦᱮᱱᱟ
ᱚᱱᱟᱛᱮᱜᱮ ᱢᱤᱫ ᱥᱩᱢᱩᱝ ᱜᱮᱞᱮ ᱪᱟᱥᱟᱜ ᱟᱨ ᱚᱱᱛᱮ ᱫᱚ ᱚ ᱦᱟᱱᱟ ᱦᱟᱸᱜ ᱟᱸᱜᱷᱟᱬ ᱫᱤᱱ ᱥᱚᱢᱚᱭ ᱫᱚ ᱦᱟᱸᱜ ᱦᱩᱲᱩ ᱜᱮ ᱠᱚᱛᱮ ᱫᱚᱜ ᱟᱯᱮ ᱫᱚ ᱦᱩᱲᱩ ᱫᱚ ᱯᱷᱮᱰ ᱨᱮᱯᱮ ᱠᱮᱫᱟ ᱥᱮ ᱪᱚᱴ ᱨᱮᱯᱮ ᱠᱮᱫᱟ ᱦᱟᱜ
ᱦᱮᱸ ᱚᱱᱠᱟ ᱫᱚ ᱟᱞᱮ ᱫᱚ ᱦᱟᱜ ᱯᱷᱮᱰ ᱧᱚᱜ ᱨᱮᱜᱮᱞᱮ ᱜᱮᱫᱟ᱾
ᱚ
ᱦᱮᱸ
ᱟᱨ ᱱᱚᱛᱮ ᱫᱚ ᱦᱟᱸᱜ ᱠᱷᱟᱹᱞᱤ ᱜᱮᱞᱮ ᱥᱩᱢᱩᱝ ᱠᱚ ᱠᱮᱫᱟ ᱦᱟᱸᱜ ᱤᱱᱟᱹᱜ ᱮᱸ ᱤᱱᱟᱹᱜ ᱯᱷᱮᱰ ᱠᱚᱫᱚ ᱦᱟᱸᱜ ᱵᱟᱨᱟᱵᱟᱨᱤ ᱠᱚᱨᱮ ᱠᱚ ᱜᱮᱫᱟ ᱦᱟᱸᱜ
ᱟᱪᱪᱷᱟ ᱟᱪᱪᱷᱟ
ᱜᱚᱱᱴᱮ ᱛᱮᱫᱚ ᱦᱟᱸᱜ ᱛᱟᱦᱮᱱᱟ ᱦᱩᱲᱩ ᱫᱟᱨᱮ ᱜᱮ ᱛᱟᱦᱮᱱᱟ ᱜᱚᱱᱴᱷᱮ ᱛᱮᱫᱚ ᱛᱟᱦᱮᱱᱟ ᱟᱨ ᱪᱮᱛᱟᱱ ᱫᱚ ᱦᱟᱸᱜ ᱜᱮᱞᱮ ᱛᱮᱫ ᱫᱚᱸᱜ ᱛᱚᱞᱼᱼ ᱢᱩᱴᱤ ᱱᱤᱭᱟᱹ ᱠᱚᱴᱤ
ᱟᱪᱪᱷᱟ ᱟᱪᱪᱷᱟ
ᱚᱱᱠᱟ ᱡᱚᱛᱚ ᱦᱚᱲ ᱜᱮ ᱚᱱᱠᱟ ᱢᱮᱱᱠᱷᱟᱱ ᱯᱷᱮᱰ ᱫᱚ ᱵᱟᱝ ᱱᱟ ᱚᱱᱟ ᱠᱚᱫᱚ ᱦᱟᱸᱜ ᱜᱟᱹᱭ ᱰᱟᱝᱨᱟ ᱠᱚ ᱡᱚᱢᱟ᱾
ᱟᱪᱪᱷᱟ ᱦᱳᱭ ᱚᱱᱟ ᱠᱚᱫᱚ ᱱᱟ
ᱦᱳᱭ ᱜᱚᱴᱟ ᱜᱮ ᱡᱚᱛᱚ ᱦᱚᱲ ᱜᱮᱢ ᱨᱟᱜ ᱠᱮᱫᱟ
ᱟᱪᱪᱷᱟ ᱢᱟᱱᱮ ᱱᱚᱝᱠᱟᱱᱟᱜ ᱟᱯᱮ ᱫᱚ ᱦᱟᱸᱜ ᱢᱚᱛᱞᱚᱵ ᱦᱮᱸ ᱜᱮᱫ ᱠᱟᱛᱮ ᱦᱟᱜ ᱵᱚᱥᱛᱛᱟ ᱠᱚᱨᱮ ᱯᱮ ᱥᱚᱢᱵᱷᱟᱣ ᱤᱫᱤᱭᱟ ᱵᱟᱝ
ᱟᱨᱮ ᱵᱟᱝ ᱚᱱᱠᱟ ᱚᱱᱟ ᱦᱩᱲᱩ ᱫᱟᱨᱮ ᱠᱚᱛᱮ ᱜᱮᱞᱮ ᱛᱚᱞᱟ ᱦᱟᱸᱜ ᱦᱩᱲᱩ ᱫᱟᱨᱮ ᱠᱚᱛᱮ ᱛᱚᱞ ᱠᱟᱛᱮᱫ ᱦᱟᱸᱜ ᱚᱱᱟ ᱫᱚ ᱢᱤᱫ ᱫᱚᱢ ᱨᱮ ᱜᱮᱢᱮᱨ ᱠᱟᱛᱮ ᱦᱟᱱᱛᱮ ᱚᱲᱟᱜ ᱜᱮᱞ ᱟᱹᱜᱩᱭᱟ
ᱟᱪᱪᱷᱟ ᱟᱪᱪᱷᱟ ᱚᱲᱟᱜ ᱯᱮ ᱵᱮᱱᱟᱣ ᱟ ᱵᱟᱝ
ᱦᱮᱸ ᱜᱮᱫ ᱪᱟᱵᱟ ᱞᱟᱦᱟᱭᱟ ᱛᱚᱵᱮ ᱜᱮᱢᱮᱨ ᱠᱟᱛᱮᱫ ᱦᱟᱜ ᱞᱮ ᱟᱹᱜᱩᱭᱟ ᱚᱲᱟᱜ
ᱟᱪᱪᱷᱟ ᱚᱱᱛᱮ ᱫᱚ ᱢᱮᱥᱤᱱ ᱠᱚᱛᱮ ᱯᱮ ᱫᱟᱞᱞᱟᱼᱟ ᱥᱮ ᱱᱚᱝᱠᱟ ᱡᱟᱦᱟᱸ ᱟᱵᱚ ᱱᱚᱝᱠᱟ ᱦᱟᱯᱟ ᱠᱚᱛᱮ ᱫᱟᱞ ᱧᱩᱨᱟᱵᱚᱱ ᱚᱱᱠᱟ ᱫᱚ ᱱᱟᱜ
ᱚᱱᱠᱟ ᱫᱚ ᱵᱟᱝ ᱦᱟᱜ ᱱᱚᱛᱮ ᱫᱚ ᱢᱤᱫ ᱫᱚ ᱦᱟᱜ ᱴᱮᱠᱴᱟᱨ ᱛᱮᱜᱮ ᱢᱟᱰᱟᱜᱼᱟ ᱟᱨ ᱵᱟᱝᱠᱷᱟᱱ ᱫᱚ ᱜᱟᱹᱭ ᱰᱟᱝᱨᱟ ᱛᱮᱜᱮ ᱢᱟᱸᱰᱟ ᱨᱮᱱᱟᱜ ᱵᱟᱫᱮ ᱫᱚ
ᱟᱪᱪᱷᱟ ᱟᱪᱪᱷᱟ ᱚ ᱟᱪᱪᱷᱟ ᱱᱚᱝᱠᱟ ᱡᱟᱦᱟᱸ ᱵᱟᱰᱟᱭᱟᱵᱚ ᱦᱮᱸ ᱚᱱᱮ ᱚᱱᱟ ᱛᱟᱦᱮᱸ ᱠᱟᱱᱟ ᱚᱱᱟ ᱫᱚ ᱦᱟᱸᱜ ᱫᱟᱞ ᱦᱚᱛᱚ ᱵᱟᱝ ᱡᱩᱛᱩᱜ ᱤᱭᱟᱹ ᱦᱚᱸᱛᱚ ᱵᱟᱝ ᱡᱩᱛᱩᱜᱼᱟ ᱫᱟᱞ ᱠᱚᱦᱚᱱᱟᱜ
ᱦᱮᱸ ᱢᱤᱫ ᱫᱚᱢ ᱨᱮᱦᱟᱸᱜ ᱟᱭᱢᱟ ᱚᱱᱠᱟ ᱰᱮᱲᱥᱚ ᱟᱴ ᱴᱤᱠᱟᱱ ᱪᱷᱤᱴᱟᱹᱣ ᱠᱟᱛᱮ ᱦᱟᱸᱜ ᱢᱤᱫ ᱫᱚᱢ ᱨᱮ ᱢᱤᱫ ᱵᱤᱜᱟᱹ ᱨᱮᱭᱟᱜ ᱢᱟᱸᱰᱟ ᱪᱟᱵᱟᱜᱼᱟ ᱰᱟᱝᱨᱟ ᱛᱮᱫᱚ ᱟᱨᱥᱤᱱ ᱥᱤᱸᱫᱟᱹ ᱫᱚ ᱦᱟᱸᱜ ᱢᱤᱫ ᱫᱤᱱ ᱨᱮᱜᱮ ᱡᱚᱛᱚ ᱪᱟᱵᱟᱜᱼᱟ
ᱦᱮᱸ ᱦᱮᱸ
ᱰᱷᱮᱨ ᱫᱚ ᱵᱟᱝᱜ ᱱᱤᱛᱚᱜ ᱫᱚ ᱰᱟᱝᱨᱟ ᱛᱮ ᱢᱟᱸᱰᱟ ᱫᱚ ᱵᱟᱝ-ᱟ ᱠᱷᱟᱹᱞᱤ ᱴᱨᱮᱠᱴᱟᱨ ᱛᱮᱜᱮ ᱠᱚ ᱢᱟᱸᱰᱟᱭᱟ ᱱᱤᱛ ᱫᱚ
ᱟᱪᱪᱷᱟ ᱦᱮᱸ ᱴᱨᱟᱠᱴᱟᱨ ᱛᱮᱫᱚ ᱥᱩᱵᱤᱫᱟ ᱢᱮᱱᱟᱜᱼᱟ ᱚᱱᱟ ᱫᱚ ᱢᱟᱸᱰᱟ ᱟᱫᱚ ᱱᱚᱝᱠᱟ ᱰᱟᱝᱨᱟ ᱠᱚᱛᱮ ᱫᱚᱦᱚᱸ ᱛᱤᱱᱟᱹᱜ ᱟᱹᱰᱤ ᱜᱷᱟᱹᱲᱤᱡ ᱡᱟᱦᱟᱸ ᱚᱱᱠᱟᱟᱜᱮ ᱤᱭᱟᱹ ᱦᱩᱭᱩᱜᱼᱟ ᱥᱮᱬ ᱟᱹᱪᱩᱨ ᱦᱚᱸ ᱦᱩᱭᱩᱜᱼᱟ ᱵᱟᱹᱲᱤᱡ ᱜᱮᱭᱟ ᱟᱨ ᱱᱚᱝᱠᱟ ᱴᱨᱮᱠᱴᱟᱨ ᱠᱚᱛᱮ ᱫᱚ
ᱢᱟᱸᱰᱟ ᱫᱚ ᱱᱚᱝᱠᱟ ᱢᱟᱸᱰᱟ ᱪᱮᱫ ᱢᱮᱱᱟᱜᱼᱟ
ᱢᱮᱱᱮᱜ ᱞᱤᱧ ᱠᱤ‌ᱱᱚᱝᱠᱟ ᱴᱨᱮᱠᱴᱟᱨ ᱠᱚᱛᱮ ᱫᱚ ᱥᱚᱝᱜᱮ ᱫᱷᱟᱨᱟ ᱜᱮ ᱦᱩᱭᱩᱜᱼᱟ ᱞᱟᱹᱭ ᱟᱞᱤᱧ
ᱦᱮᱸ ᱟᱨ ᱰᱟᱝᱨᱟ ᱛᱮ ᱢᱟᱸᱰᱟ ᱞᱮᱠᱷᱟᱱ ᱫᱚ ᱱᱤᱛ ᱦᱟᱸ ᱪᱷᱤᱴᱟᱹ ᱠᱟᱛᱮ ᱛᱮᱦᱮᱧ ᱮᱢ ᱞᱟᱜᱟᱣ ᱠᱮᱫᱟ ᱦᱟᱸᱜ ᱜᱟᱯᱟ ᱥᱮᱛᱟᱜ ᱞᱟᱜᱟᱣ ᱠᱮᱫᱟ ᱦᱟᱸᱜ ᱟᱹᱭᱩᱵ ᱵᱮᱞᱟ ᱥᱮᱫ ᱫᱚ ᱦᱟᱸᱜ ᱚᱱᱟ ᱫᱚᱢ ᱪᱟᱵᱟᱭᱟ ᱵᱟᱥ ᱥᱚᱢᱚᱭ ᱮᱢ ᱠᱟᱛᱮᱜ ᱟᱫᱚ ᱚᱱᱟ ᱫᱚ ᱢᱚᱡᱽ ᱛᱮ ᱢᱚᱸᱰᱟᱜ-ᱟ
ᱦᱮᱸ ᱚᱱᱟ ᱫᱚ ᱱᱟᱜ ᱦᱚᱸ
ᱮᱸ ᱴᱨᱟᱠᱴᱚᱨ ᱛᱮᱫᱚ ᱱᱚᱰᱮ ᱦᱟᱸᱜ ᱢᱚᱡᱽ ᱛᱮ ᱦᱟᱸᱜ ᱪᱷᱟᱢᱲᱤ ᱫᱚ ᱵᱟᱝ ᱪᱷᱟᱰᱟᱜ ᱟ
ᱦᱮᱸ ᱚᱱᱟ ᱠᱚᱫᱚ ᱜᱟᱱᱚᱜ ᱟ
ᱩᱲᱪᱟᱹ ᱫᱚ ᱚᱱᱟ ᱤᱭᱟᱹ ᱠᱚᱦᱚᱸ ᱚᱱᱟ ᱫᱚ ᱪᱮᱫ ᱠᱚ ᱢᱮᱛᱟᱜ ᱟ ᱚᱱᱟ ᱜᱮᱞᱮ ᱠᱚ ᱚᱱᱮ ᱡᱚ ᱠᱚᱜ ᱟ ᱚᱱᱟ ᱠᱚ ᱦᱤᱡᱩᱜᱼᱟ ᱦᱩᱲᱩ ᱨᱮ
ᱦᱮᱸ ᱦᱮᱸ
ᱟᱨ ᱰᱟᱝᱨᱤ ᱠᱚᱫᱚ ᱱᱚᱰᱮ ᱦᱟᱸᱜ ᱢᱚᱡᱽ ᱛᱮ ᱚᱱᱟ ᱫᱚ ᱞᱟᱦᱩᱫᱚᱜ ᱟ
ᱦᱮᱸ ᱦᱮᱸ
ᱚᱱᱠᱟ ᱟᱞᱮ ᱥᱮ ᱫᱚ
ᱟᱪᱪᱷᱟ ᱜᱚᱝᱠᱮ ᱞᱟᱹᱭᱮᱫ-ᱟᱞᱤᱧ ᱛᱚᱵᱮ ᱚᱠᱛᱚ ᱠᱚ ᱦᱩᱭ ᱡᱟᱭᱨᱟᱭ ᱱᱟ ᱞᱟᱹᱭᱮᱫᱼᱟ ᱞᱤᱧ
ᱦᱳᱭ ᱦᱳᱭ
ᱦᱮᱸ ᱟᱵᱤᱱ ᱥᱟᱜ ᱨᱚᱯᱚᱲ ᱠᱟᱛᱮ ᱟᱹᱰᱤ ᱢᱚᱡᱽ ᱜᱮ ᱵᱩᱡᱷᱟᱹᱭᱱᱟ
ᱦᱳᱭ
ᱦᱮᱸ ᱢᱟ ᱛᱚᱵᱮ ᱡᱚᱦᱟᱨ ᱜᱮ
ᱡᱚᱦᱟᱨ ᱜᱮ